ᱦᱮᱸ ᱦᱩᱭ ᱱᱟ ᱾
ᱦᱩᱸ ᱟᱹᱰᱤ ᱫᱤᱱ ᱯᱚᱨ ᱤᱭᱟᱹ ᱪᱷᱟ ᱱᱟᱯᱟᱭ ᱜᱮᱭᱟ ᱵᱤᱱ ᱛᱚ?
ᱟᱹᱞᱤᱧ ᱫᱚ ᱤᱧ ᱫᱚ ᱱᱟᱯᱟᱭ ᱵᱟᱲᱟ ᱜᱤ ᱟᱢ ᱜᱤ ᱪᱚ ᱪᱤᱜ ᱠᱚᱚᱵᱚᱨ ᱪᱮᱫ ᱠᱟ ᱢᱮᱱᱟᱢᱟ ᱢᱚᱸᱡᱽ ᱵᱟᱲᱟ ᱜᱤ ᱛᱚ?
ᱢᱚᱡᱽ ᱵᱟᱲᱟ ᱜᱮ ᱜᱚᱝ ᱠᱷᱟᱱ ᱨᱚᱯᱚᱲ ᱵᱟᱝ ᱦᱩᱭ ᱠᱟᱱᱟ ᱦᱟᱸ᱾ ᱩᱸ ᱛᱟᱨᱮ ᱵᱮ ᱥᱚᱨᱦᱟᱭᱼᱼ ᱞᱟᱹᱭ ᱵᱤᱱ ᱜᱚᱝᱠᱮ ᱠᱟᱪᱷᱟ ᱟᱸᱡᱚᱢ ᱠᱚᱡᱼᱼ
ᱤᱧᱟᱜ ᱯᱷᱳᱱ ᱦᱚᱸ ᱵᱟᱝ ᱠᱟᱱᱟ ᱵᱩᱡᱽ ᱫᱟᱢ ᱟᱫᱚ, ᱟᱫᱚ ᱚᱲᱟᱜ ᱥᱮ ᱚᱲᱟᱜᱼᱼ ᱚᱸᱰᱮ ᱥᱤᱢᱩ ᱨᱟᱣ ᱦᱩᱭ ᱠᱟᱱᱟ ᱚᱲᱟᱜ ᱦᱚᱲ ᱨᱮᱱ ᱚᱲᱟᱜ ᱨᱮ ᱟᱫᱚ
ᱱᱟ ᱠᱷᱟᱹᱛᱤᱨ ᱛᱮ ᱟᱫᱚ ᱵᱩᱡᱮᱫ ᱠᱟᱱ ᱜᱤᱫᱽᱨᱟᱹ ᱠᱩᱦᱚᱸ ᱠᱟᱡᱟᱠ‌ ᱱᱮᱛᱟᱨ ᱫᱚ ᱵᱩᱡᱮ ᱠᱟᱱ ᱯᱷᱳᱱ ᱠᱚ ᱧᱮᱞᱼᱟ ᱠᱚ ᱚᱱᱟ ᱵᱷᱤᱰᱭᱳ ᱠᱩ ᱟᱹᱲᱤᱥ ᱞᱮᱱ ᱠᱷᱟᱡ ‌ᱠᱩ᱾ ᱦᱟᱛᱟᱣ ᱞᱮᱠᱷᱟᱜ ᱜᱤᱫᱽᱨᱟᱹ ᱠᱩᱫᱚ ᱵᱩᱡᱤ ᱠᱟᱱ ᱜᱮᱭᱟ ᱠᱟᱹᱴᱤᱡ ᱜᱤᱫᱽᱨᱟᱹ ᱫᱚ ᱛᱷᱤᱨ ᱛᱚ ᱵᱟᱝ ᱜᱟᱱᱚᱜᱼᱟ ᱛᱚ᱾ ᱡᱟᱜᱤ ᱚᱱᱟ ᱠᱟᱨᱴᱩᱱ ᱠᱩ ᱧᱮᱞ ᱵᱟᱲᱟ ᱪᱩ ᱠᱟᱛᱮᱫ ᱠᱚ ᱛᱷᱤᱨᱩᱜ ᱛᱷᱤᱨ ᱪᱩᱭ ᱦᱩᱭᱩᱜ ᱠᱟᱱᱟ᱾
ᱦᱩᱸ ᱟᱪᱪᱷᱟ ᱟᱪᱪᱷᱟ ᱟᱪᱪᱷᱟ ᱛᱟᱞᱦᱮ‌ ᱚᱱᱠᱟ ᱠᱟᱛᱮᱫ ᱩᱱᱠᱟ ᱠᱟᱛᱮ ᱜᱤᱫᱽᱨᱟᱹ ᱠᱩᱵᱤᱱ ᱵᱷᱩᱞᱟᱹᱣᱼᱮᱜ ᱠᱚᱣᱟ ᱥᱮ ᱪᱮᱜ ᱜᱚᱝᱠᱮ?
ᱦᱳᱭ ᱦᱳᱭ᱾
ᱚ᱾
ᱞᱟᱹᱰᱩ ᱠᱚ ᱦᱚᱸᱪᱮᱜ ᱮᱢ ᱡᱚᱢᱼᱼ ᱪᱩ ᱠᱚᱣᱟ ᱜᱚᱝᱠᱮ ᱡᱮ ᱡᱟᱦᱟᱸ ᱡᱚᱢ ᱮᱢ ᱠᱤᱨᱤᱧᱟ ᱰᱟᱴᱟ ᱠᱟᱹᱴᱤᱡ ᱵᱟᱞᱮ ᱜᱤᱫᱽᱨᱟᱹ ᱛᱚ ᱟᱨ ᱠᱟᱹᱴᱤᱡ ᱜᱤᱫᱽᱨᱟᱹ ᱦᱩᱰᱤᱧ ᱢᱟᱼᱼ ᱦᱚᱯᱚᱱ ᱜᱟᱪᱟ ᱜᱤᱫᱽᱨᱟᱹ ᱫᱚ ᱞᱟᱹᱰᱩᱢ ᱡᱚᱢ ᱪᱩᱭᱤ ᱠᱷᱟᱡ ᱢᱟ ᱰᱟᱴᱟ ᱠᱩᱦᱚᱸ ᱨᱩᱪᱤ ᱡᱩᱜ ᱛᱟᱹᱠᱩᱣᱟ᱾ ᱟᱨ ᱦᱚᱸ ᱵᱩᱣᱟᱨ ᱦᱚᱸ ᱵᱷᱮᱡᱟᱞ ᱯᱟᱲᱟᱜ-ᱟ ᱚᱱᱟ ᱤᱭᱟᱹᱛᱮ ᱚᱱᱟ ᱠᱷᱚᱡ ᱫᱚ ᱵᱷᱟᱜᱤ ᱜᱮ ᱱᱤ ᱵᱷᱤᱰᱭᱳ ᱠᱩ ᱧᱮᱞ ᱵᱟᱲᱟᱼᱼ ᱡᱩᱠ ᱢᱮ ᱟᱨ ᱛᱷᱤᱨᱩᱜ ᱢᱮ ᱟᱨ ᱡᱟᱹᱯᱤ ᱫᱟᱢ᱾
ᱦᱩᱸ ᱴᱷᱮᱠ ᱴᱷᱮᱠ ᱴᱷᱮᱠ ᱴᱷᱮᱠ ᱟᱞᱤᱧ ᱦᱚᱸ ᱟᱹᱞᱤᱧ ᱦᱚ ᱸᱞᱤᱧ ᱢᱮᱱᱟ ᱜᱚᱝᱠᱮ ᱟᱵᱤᱱ ᱡᱟᱦᱟᱸ ᱞᱮᱠᱟ ᱵᱤᱱ ᱞᱟᱹᱭ ᱫᱟ ᱦᱚᱭ ᱛᱚᱼᱼ ᱱᱚᱝᱠᱟ ᱜᱮ ᱱᱟᱯᱟᱭ ᱦᱚᱸ ᱞᱤᱧ ᱢᱮᱱᱼᱟ ᱟᱥᱚᱞᱮ ᱟᱫᱚ ᱜᱚᱝᱠᱮ ᱜᱤᱫᱽᱨᱟᱹ ᱫᱚ ᱟᱞᱤᱧ ᱫᱚᱞᱤᱧ ᱢᱮᱱᱼᱟ ᱫᱚᱢᱮ ᱜᱤᱫᱽᱨᱟᱹ ᱦᱚᱸ ᱢᱳᱵᱟᱭᱤᱞ ᱦᱚᱸ ᱩᱪᱤᱛ ᱫᱚ ᱵᱟᱝ ᱠᱟᱱᱟ ᱜᱟᱝᱠᱮ᱾
ᱦᱳᱭ ᱦᱚᱭ ᱚᱱᱟ ᱚᱱᱟ ᱦᱚᱸ ᱴᱷᱤᱠ ᱜᱮᱭᱟ ᱜᱚᱝᱠᱮ ᱚᱱᱟ ᱦᱚᱸ ᱴᱷᱤᱠ ᱚᱱᱟ ᱦᱚᱸ ᱱᱟᱯᱟᱭ ᱠᱟᱛᱷᱟ ᱵᱮᱱ ᱞᱟᱹᱭ
ᱦᱩᱸ ᱜᱤᱜ ᱦᱩᱸ ᱜᱤᱫᱽᱨᱟᱹ ᱡᱩᱫᱤᱢ ᱜᱤᱫᱽᱨᱟᱹ ᱡᱩᱫᱤ ᱡᱩᱫᱤ ᱢᱩᱵᱟᱭᱤᱞ ᱵᱤᱱ ᱮᱢᱟ ᱭᱟ ᱛᱟᱞᱦᱮ ᱩᱱᱤ ᱜᱤᱫᱽᱨᱟᱹ ᱫᱚ ᱟᱫᱚ ᱩᱱᱤ ᱛᱚ ᱚᱞᱚᱜ ᱯᱟᱲᱦᱟᱣ ᱫᱚᱥ ᱚᱞᱚᱜ ᱯᱟᱲᱦᱟᱣ ᱥᱮᱫ ᱫᱚ ᱜᱚᱝᱠᱮ ᱰᱷᱤᱞᱟᱹ ᱣᱟᱭ ᱛᱚ ᱰᱷᱤᱞᱟᱹ ᱣᱟᱭ ᱛᱚ ᱵᱟᱝ᱾
ᱟᱫᱚ ᱜᱚᱝᱠᱮ ᱰᱷᱤᱞᱟᱹᱣ ᱰᱷᱤᱞᱟᱹ ᱵᱟ ᱫᱚ ᱱᱤᱭ ᱜᱤᱫᱽᱨᱟᱹ ᱫᱚ ᱮᱭ ᱠᱟᱹᱴᱤᱡ ᱜᱮᱭᱟ᱾ ᱵᱚᱞᱮ ᱩᱱᱤ ᱛᱤᱱ ᱵᱚᱪᱷᱚᱨ ᱨᱮᱱ ᱜᱤᱫᱽᱨᱟᱹ ᱟᱫᱚ ᱵᱮᱯᱟᱨ ᱫᱚ ᱚᱱᱟ ᱤᱭᱟᱹᱛᱮ ᱤᱧ ᱫᱚ ᱯᱷᱳᱱ ᱫᱚᱧ ᱥᱚᱢᱚᱭ ᱨᱮ ᱯᱷᱚᱱ ᱫᱚᱧ ᱧᱮᱞ ᱚᱪᱩᱭ ᱜᱮᱭᱟ ᱧᱮᱞ ᱩᱪᱩ ᱨᱮᱭᱟᱜ ᱠᱟᱨᱚᱱ ᱫᱚ ᱱᱚᱣᱟ ᱠᱟᱱᱟ ᱡᱮ ᱨᱟᱜ ᱞᱮᱠᱷᱟᱡ ᱵᱟᱭ ᱛᱷᱤᱨᱩᱜᱼᱟ ᱥᱮ ᱞᱟᱹᱰᱩ ᱦᱟᱱᱟ ᱞᱟᱹᱰᱩ ᱱᱤᱭᱟᱹ ᱞᱟᱹᱰᱩ ᱜᱚᱝᱠᱮ ᱟᱨ ᱠᱟᱹᱢᱤ ᱵᱟᱲᱟᱭ ᱦᱚᱸ ᱡᱮ ᱟᱢ ᱡᱮᱢ ᱠᱟᱹᱢᱤᱭᱟ ᱱᱚᱶᱟ ᱵᱟᱭ ᱨᱟᱜᱟᱭ᱾ ᱦᱮᱸ ᱵᱟᱠᱷᱟᱭ ᱟᱫᱚ ᱚᱱᱟ ᱤᱭᱟᱹ ᱛᱮ ᱯᱷᱳᱱ ᱠᱟᱹᱴᱤᱡ ᱞᱤᱧ ᱧᱮᱞ ᱪᱩᱭ ᱭᱟ ᱟᱨ ᱫᱩ ᱞᱤᱧ ᱠᱟᱹᱢᱤᱭᱟ᱾
ᱦᱚᱸ ᱟᱪᱪᱷᱟ ᱟᱪᱪᱷᱟ ᱟᱪᱪᱷᱟ ᱟᱪᱪᱷᱟ ᱟᱫᱚ ᱛᱟᱹᱭ ᱨᱮᱦᱚᱸ ᱞᱤᱧ ᱢᱮᱱᱼᱟ ᱜᱚᱝᱠᱮ ᱡᱳᱨ ᱛᱟ ᱩᱱᱤ ᱫᱚ ᱦᱩᱰᱤᱧ ᱜᱮᱭᱟᱭ ᱟᱫᱚ ᱠᱷᱟᱱ ᱱᱟ ᱚᱱᱟ ᱟᱹᱞᱤᱧ ᱫᱩᱞᱤᱧ ᱢᱮᱱᱼᱟ ᱠᱟᱨᱚᱱ ᱫᱚ ᱦᱳᱭᱳᱜ ᱠᱟᱱᱟ ᱦᱩᱰᱤᱧ ᱨᱮᱫᱚ ᱵᱟᱝ ᱵᱟᱝ ᱧᱮᱞ ᱪᱚ ᱜᱮ ᱜᱚᱝᱠᱮ ᱱᱟᱯᱟᱭᱟ ᱠᱟᱨᱚᱱ ᱫᱚ ᱩᱱᱠᱩ ᱣᱟᱜ ᱡᱟᱦᱟᱸ ᱜᱤᱫᱽᱨᱟᱹ ᱣᱟᱜ ᱡᱟᱦᱟᱸ ᱡᱟᱦᱟᱸ ᱢᱮᱫ ᱠᱚ ᱵᱩᱥᱟᱹᱲᱟ ᱠᱚᱣᱟ ᱜᱚᱝᱠᱮ ᱛᱩᱜ ᱩᱱᱟ ᱫᱚ ᱥᱟᱹᱨᱤ ᱜᱮ ᱦᱟᱸᱜ ᱩᱸᱦ ᱜᱤᱫᱽᱨᱟᱹ ᱦᱚᱲ ᱛᱚ᱾
ᱦᱚᱭ ᱦᱚᱭ᱾
ᱡᱟᱭᱦᱳᱠ ᱟᱫᱚ ᱞᱤᱧ ᱢᱮᱱᱫᱟ ᱵᱟᱹᱵᱩ ᱥᱮ ᱢᱟᱹᱭ ᱮ ᱦᱩᱭ ᱟᱠᱟᱱᱟ ᱜᱚᱝᱠᱮ
ᱜᱚᱝᱠᱮ ᱟᱹᱵᱩ ᱫᱚ ᱫᱟᱜ ᱵᱷᱟᱹᱨᱭᱟᱹ ᱠᱚᱲᱟ ᱵᱩᱱ ᱧᱟᱢ ᱠᱟᱫᱮᱭᱟ᱾
ᱟᱪᱪᱷᱟ ᱟᱪᱪᱷᱟ ᱟᱪᱪᱷᱟ ᱵᱟ ᱟᱹᱰᱤ ᱜᱮ ᱟᱹᱰᱤ ᱱᱟᱯᱟᱭ ᱟᱫᱚ ᱦᱚᱸᱦᱚᱝᱠᱟ ᱠᱷᱟᱱ ᱟᱹᱰᱤ ᱢᱚᱡᱽ ᱟᱨ ᱛᱟᱦᱞᱮ ᱵᱮ ᱟᱹᱞᱤᱧ ᱦᱚᱸ ᱵᱟᱝᱞᱤᱧ ᱵᱟᱜᱟᱣ ᱫᱟᱲᱮᱭᱟᱫᱟ ᱟᱫᱚ ᱟᱹᱵᱤᱱ ᱫᱚᱵᱤᱱ ᱠᱚᱞ ᱞᱮᱫ ᱜᱮᱭᱟ ᱵᱤᱱ ᱟᱫᱚ ᱩᱱ ᱦᱤᱞᱳᱜ ᱫᱚ ᱟᱹᱞᱤᱧ ᱨᱤᱪᱟᱨᱡᱽ ᱵᱟᱝ ᱛᱟᱦ ᱛᱟᱦᱮᱫ ᱵᱟᱹᱞᱤᱧ ᱠᱚᱞ ᱫᱟᱲᱮᱭᱟᱜ ᱵᱤᱱᱟ ᱜᱚᱝᱠᱮ ᱵᱩᱡᱷᱟᱹᱣ ᱫᱟᱵᱮᱱ
ᱟᱹᱞᱤᱧ ᱞᱤᱧ ᱚᱱᱟ ᱞᱤᱧ ᱢᱮᱱ ᱫᱟ ᱡᱚᱛᱚ ᱦᱚᱲ ᱞᱤᱧ ᱦᱚᱦᱚ ᱣᱟᱜ ᱠᱚ ᱛᱟᱦᱮᱱᱟ ᱟᱫᱚ ᱵᱟᱵᱮᱱ ᱥᱮᱴᱮᱨ ᱫᱟᱲᱮᱭᱟᱫᱟᱜ ᱟᱪᱷᱟ ᱟᱹᱞᱤᱧ ᱜᱩᱱᱟᱹᱱ ᱱᱟ ᱦᱮᱸ ᱵᱚᱞᱮ ᱡᱟᱦᱟᱸ ᱫᱩᱠ ᱠᱚᱥ ᱪᱚ ᱛᱟᱸᱦᱮᱱ ᱜᱮᱭᱟ ᱛᱚ᱾ ᱛᱷᱚᱲᱟ ᱮᱴᱠᱮᱴᱚᱬᱮ ᱫᱚ ᱛᱟᱦᱮᱱ ᱜᱮᱭᱟ ᱡᱮ ᱵᱟᱹᱱᱩᱜᱼᱟ ᱚᱝᱠᱟ ᱫᱚ ᱵᱟᱝ ᱠᱟᱱᱟ ᱡᱚᱛᱚ ᱦᱚᱲ ᱜᱮ ᱦᱤᱡᱩᱜ ᱨᱮᱭᱟᱜ ᱠᱩ ᱪᱮᱥᱴᱟᱭᱟ᱾
ᱴᱷᱤᱠ ᱴᱷᱤᱠ ᱴᱷᱤᱠ ᱴᱷᱤᱠ ᱴᱷᱤᱠ ᱟᱫᱚ ᱛᱟᱹᱭ ᱨᱮᱦᱚᱸ ᱚᱱᱮ ᱚᱝᱠᱟ ᱢᱤᱫᱴᱮᱱ ᱵᱟᱹᱞᱤᱧ ᱪᱟᱞᱟᱣ ᱫᱟᱲᱮᱭᱟᱫᱟ ᱟᱨ ᱤᱱᱟᱹ ᱯᱚᱨᱮ ᱜᱮ ᱵᱟᱹᱞᱤᱧ ᱠᱚᱞ ᱫᱟᱲᱮᱭᱟᱜ ᱵᱤᱱ ᱛᱟᱦᱮᱸᱫ ᱩᱱ ᱫᱚ
ᱦᱳᱭ ᱦᱳᱭ
ᱟᱫᱚ ᱜᱚᱝᱠᱮ ᱞᱟᱹᱭ ᱫᱟᱹᱞᱤᱧ ᱥᱚᱨᱦᱟᱭ ᱯᱚᱨᱚᱵᱽ ᱨᱮ ᱢᱟ ᱵᱟᱹᱞᱤᱧ ᱪᱟᱞᱟᱣ ᱫᱟᱲᱮᱭᱟᱫᱟ ᱟᱫᱚ ᱟᱯᱮ ᱥᱮᱱᱟᱜ ᱥᱚᱨᱦᱟᱭ ᱯᱚᱨᱚᱵᱽ ᱵᱟᱹᱞᱤᱧ ᱧᱮᱞ ᱫᱟᱲᱮᱭᱟᱜ, ᱟᱫᱚ ᱜᱚᱝᱠᱮ ᱟᱯᱮ ᱥᱮᱱᱟᱜ ᱥᱚᱨᱦᱟᱭ ᱯᱚᱨᱚᱵᱽ ᱤᱫᱤ ᱠᱟᱛᱮ ᱡᱩᱫᱤ ᱵᱮᱱ ᱞᱟᱹᱭ ᱫᱟᱲᱮᱭᱟ ᱠᱤᱞᱤᱧᱟ ᱟᱨ ᱠᱩᱞᱤᱭᱮᱫ ᱞᱤᱧ ᱛᱟᱦᱮᱸ ᱠᱚ ᱟᱹᱞᱤᱧ ᱱᱚᱸᱰᱮ ᱟᱞᱮ ᱨᱮᱱ᱾ ᱦᱟᱸᱜ ᱸᱡᱟᱦᱟᱸ ᱜᱟᱛᱮ ᱠᱩ ᱟᱫᱚ ᱵᱟᱹᱞᱤᱧ ᱞᱟᱹᱭ ᱫᱟᱲᱮᱭᱟᱠᱚ ᱠᱟᱱ ᱛᱟᱦᱮᱸᱫ ᱠᱟ. ᱡᱽ ᱞᱟᱹᱭ ᱟᱹᱞᱤᱧ ᱵᱤᱱ ᱟᱯᱮ ᱥᱮᱱᱟᱜ ᱥᱚᱨᱦᱟᱭ ᱯᱚᱨᱚᱵᱽ ᱤᱫᱤ ᱠᱟᱛᱮᱫ
ᱜᱚᱝᱠᱮ ᱟᱞᱮ ᱥᱮᱱᱟᱜ ᱥᱚᱨᱦᱟᱭ ᱵᱚᱸᱜᱟ ᱡᱟᱱᱩᱣᱟᱨᱤ ᱢᱟᱥ ᱨᱮ ᱥᱚᱨᱦᱟᱭᱚᱜ ᱫᱚᱥ ᱛᱟᱹᱨᱤᱠᱷ ᱠᱷᱚᱡ ᱜᱚᱝᱠᱮ ᱟᱫᱚ ᱦᱟᱸᱜ ᱯᱩᱡᱟᱹ ᱭᱟᱵᱩᱱ ᱟᱹᱵᱩ ᱫᱚ ᱫᱚᱥ ᱛᱟᱹᱨᱤᱠᱷ ᱫᱚ
ᱦᱩᱸ
ᱜᱚᱴ ᱯᱩᱡᱟᱹ ᱜᱚᱴ ᱥᱳᱲᱮ ᱡᱚᱢ ᱵᱟᱲᱟ ᱠᱟᱛᱮᱫ ᱫᱚᱥᱟᱨ ᱫᱤᱱ ᱠᱷᱚᱡ ᱫᱚ ᱜᱟᱹᱭ ᱡᱟᱜᱟᱣ ᱮᱦᱚᱵ ᱛᱚᱵᱟ ᱜᱟᱹᱭ ᱡᱚᱵᱟ ᱜᱟᱹᱭ ᱡᱟᱜᱟ ᱜᱟᱹᱭ ᱠᱷᱩᱱᱴᱟᱹᱣ ᱦᱩᱭᱩᱜᱼᱟ ᱠᱷᱩᱱᱴᱟᱹᱣ ᱦᱩᱭᱩᱜᱼᱟ᱾
ᱚ ᱟᱫᱚ ᱜᱚᱝᱠᱮ ᱱᱚᱜᱼᱚᱭ ᱡᱮᱢᱚᱱ ᱟᱞᱮᱥᱮᱫ ᱫᱚ ᱥᱚᱨᱦᱟᱭ ᱵᱚᱸᱜᱟ ᱞᱮ ᱥᱚᱨᱦᱟᱭᱚᱜ ᱛᱟᱵᱚᱱ ᱜᱮᱭᱟ ᱟᱫᱚ ᱜᱚᱝᱠᱮ ᱟᱯᱮᱥᱮᱫ ᱫᱚ ᱪᱮᱫᱟᱜ ᱥᱚᱨᱦᱟᱭ ᱵᱚᱸᱜᱟ ᱨᱮᱫᱚ ᱵᱟᱝ ᱥᱚᱨᱦᱟᱭ ᱠᱟᱛᱮᱫ ᱛᱮᱦᱮᱧ ᱡᱟᱱᱣᱟᱨᱤ ᱨᱮᱯᱮ ᱥᱚᱨᱦᱟᱭᱚᱜ ᱠᱟᱱ ᱛᱟᱵᱩᱱᱟ᱾
ᱜᱚᱝᱠᱮ ᱟᱫᱚ ᱡᱮᱴᱟ ᱦᱟᱲᱟᱢ ᱦᱚᱲ ᱠᱚ ᱟᱸᱡᱚᱢ ᱦᱩ ᱦᱩᱭ ᱠᱟᱱᱟ ᱮᱛᱮᱫ ᱥᱮ ᱟᱸᱡᱚᱢ ᱟᱹᱜᱩ ᱟᱠᱟᱱᱟ᱾
ᱛᱩ ᱩᱝᱠᱩ ᱫᱩᱠᱩ ᱞᱟᱹᱭᱟ ᱡᱮ ᱟᱹᱵᱩ ᱥᱟᱱᱛᱟᱲ ᱥᱮ ᱟᱹᱵᱩ ᱦᱚᱲ ᱦᱚᱯᱚᱱᱟᱜ ᱥᱚᱨᱦᱟᱭ ᱫᱚ ᱡᱚᱛᱚ ᱡᱚᱛᱚ ᱡᱟᱹᱛᱤ ᱠᱷᱚᱡ ᱞᱟᱦᱟ ᱨᱮ ᱢᱮᱱᱟᱜᱼᱟ ᱡᱮᱫ ᱡᱚᱛᱚ ᱠᱷᱚᱡ ᱡᱚᱛ ᱦᱚᱲ ᱦᱚᱯᱚᱱ ᱠᱷᱚᱡ ᱫᱚ ᱦᱚᱲ ᱦᱚᱭ ᱛᱚ ᱠᱷᱚᱡ ᱞᱟᱦᱟ ᱨᱮ ᱥᱚᱨᱦᱟᱭ ᱦᱩᱭᱩᱜᱼᱟ ᱩᱝᱠᱩ ᱠᱩ ᱞᱟᱹᱭ ᱢᱤᱫ ᱠᱟᱛᱷᱟ ᱛᱮ ᱫᱚ ᱩᱝᱠᱩ ᱠᱩ ᱚᱝᱠᱟ ᱠᱩ ᱞᱟᱹᱭ ᱩᱪᱩ ᱠᱟᱜᱼᱟ ᱟᱫᱚ ᱚᱱᱟ ᱚᱱᱟ ᱚᱱᱟ ᱠᱟᱨᱚᱱ ᱛᱮ ᱤᱱᱟᱠᱟᱛᱮ ᱥᱚᱨᱦᱟᱭᱚᱜ ᱼᱟ᱾ ᱟᱨ ᱮᱢᱚᱱ ᱵᱟᱝ ᱠᱟᱱᱟ ᱡᱮ ᱟᱢ ᱡᱮ ᱤᱱᱟᱹ ᱦᱟᱲᱟᱢ ᱦᱚᱲ ᱚᱱᱟ ᱠᱩ ᱡᱤᱱᱤᱥ ᱠᱩ ᱢᱟᱱᱟᱣ ᱟᱹᱜᱩᱣ ᱠᱟᱜ ᱼᱟ ᱟᱨ ᱚᱱᱟ ᱦᱩᱲᱠᱟᱹᱲ ᱯᱟᱞᱴᱟᱣᱟ ᱚᱱᱟ ᱦᱚᱛᱚ ᱵᱟᱝ ᱜᱟᱱᱚᱜ ᱠᱟᱱᱟ᱾ ᱦᱮᱸ ᱮᱛᱮᱜ ᱤᱧᱫᱚ ᱩᱝᱠᱩᱣᱟᱜ ᱠᱟᱛᱷᱟ ᱨᱮᱜᱮ ᱛᱟᱦᱮᱧ ᱩᱝᱠᱩᱣᱟᱜ ᱠᱟᱛᱷᱟ ᱜᱮ ᱛᱚᱵᱮ ᱥᱟᱹᱨᱤ ᱞᱟᱦᱟ ᱨᱮᱜᱮ ᱢᱟᱲᱟᱝ ᱨᱮᱜᱮ ᱦᱩᱭᱩᱜᱼᱟ ᱾
ᱟᱪᱷᱟ ᱟᱪᱷᱟ ᱛᱟᱦᱞᱮ ᱜᱚᱝᱠᱮ᱾ ᱚᱱᱟ ᱛᱮᱜᱮ ᱟᱯᱮ ᱫᱚ ᱚᱱᱛᱮ ᱫᱚ ᱢᱟᱲᱟᱝ, ᱢᱟᱲᱟᱝ ᱢᱟᱲᱟᱝ ᱯᱮ ᱚᱱᱟ ᱛᱮᱜᱮ ᱦᱚᱭᱛᱳ ᱟᱯᱮ ᱫᱚ ᱚᱱᱛᱮ ᱫᱚ ᱢᱟᱲᱟᱝ ᱢᱟᱲᱟᱝ ᱧᱚᱜ ᱯᱮ ᱥᱚᱨᱦᱟᱭ ᱤᱭᱟᱹ ᱥᱚᱨᱦᱟᱭᱚᱜ ᱛᱟᱵᱩᱱᱟ ᱥᱮ ᱪᱮᱫ
ᱦᱳᱭ ᱦᱳᱭ ᱜᱚᱝᱠᱮ ᱟᱨ ᱟᱞᱮ ᱫᱚ ᱪᱤᱠᱟ ᱥᱟᱹᱦᱟᱨ ᱨᱮᱫᱚ ᱥᱟ ᱥᱟᱠᱨᱟᱛ ᱦᱚᱸ ᱥᱟᱠᱨᱟᱛ ᱦᱚᱸ ᱚᱱᱟ
ᱟᱪᱪᱷᱟ ᱢᱟᱱᱮ ᱚᱱᱟ ᱢᱤᱫ ᱢᱚᱱᱟᱜ ᱢᱤᱫ ᱴᱮᱜ ᱨᱮᱜᱮᱥᱮ ᱪᱮᱫ ᱜᱚᱝᱠᱮ ᱚᱱᱟ ᱥᱚᱨᱦᱟᱭ ᱥᱟᱸᱜ ᱛᱮᱜᱮ ᱞᱟᱹᱭ ᱫᱟᱹᱞᱤᱧ ᱚᱱᱟ ᱥᱚᱨᱦᱟᱭ ᱯᱚᱨᱚᱵᱽ ᱥᱟᱶ ᱥᱟᱶ ᱛᱮᱜᱮ ᱥᱟᱠᱨᱟᱛ ᱫᱚᱯᱮ ᱥᱟᱠᱨᱟᱛ ᱥᱟᱠᱨᱟᱛ ᱛᱚᱨᱟ ᱟᱹᱧ ᱾
ᱦᱳᱭ ᱜᱚᱝᱠᱮ ᱦᱳᱭ, ᱦᱳᱭ ᱦᱳᱭ ᱦᱳᱭ
ᱟᱪᱪᱷᱟ ᱟᱪᱪᱷᱟ ᱟᱫᱚ ᱜᱚᱝᱠᱮ ᱟᱞᱮ ᱫᱤᱥᱚᱢ ᱦᱚᱸ ᱠᱷᱟᱱ ᱟᱞᱮ ᱫᱤᱥᱚᱢ ᱦᱚᱸ ᱦᱚᱭᱛᱚ ᱠᱟᱹᱡ ᱵᱚᱱ ᱵᱷᱮᱜᱟᱨ, ᱵᱷᱮᱜᱟᱨ ᱜᱮᱭᱟᱞᱮ ᱟᱞᱮ ᱫᱚ ᱠᱷᱟᱱ ᱥᱚᱨᱦᱟᱭ ᱵᱚᱸᱜᱟ ᱨᱮᱜᱮ ᱥᱚᱨᱚᱦᱟᱭᱼᱚᱜ ᱠᱟᱱᱟᱞᱮ ᱟᱫᱚ ᱜᱚᱢᱠᱮ ᱞᱤᱧ ᱢᱮᱱᱫᱟ ᱦᱚᱸᱜᱼᱚᱭ ᱡᱮᱢᱚᱱ ᱥᱚᱨᱦᱟᱭ ᱵᱚᱸᱜᱟᱨᱮ ᱧᱮᱞᱚᱜ ᱛᱟᱦᱮᱸᱫ ᱡᱮ ᱢᱟᱱᱮ ᱠᱩᱲᱤ ᱜᱤᱫᱽᱨᱟᱹ ᱫᱚ ᱡᱟᱦᱟᱸ ᱫᱚ ᱥᱟᱲᱯᱟ ᱠᱚ ᱮᱱᱮᱡᱟ ᱥᱮ ᱜᱚᱜᱚ ᱛᱟᱠᱚ ᱥᱟᱲᱯᱟ ᱠᱚ ᱮᱱᱮᱡᱟ ᱰᱟᱦᱟᱨ ᱠᱚ ᱮᱱᱮᱡᱟ ᱛᱚ ᱦᱚᱝᱠᱚᱱᱟ ᱡᱟᱦᱟᱸ ᱟᱵᱚᱣᱟᱜ ᱥᱚᱝᱥᱠᱨᱤᱛᱤ ᱡᱟᱦᱟᱸ ᱮᱸᱜ ᱦᱩᱭᱩᱜ ᱛᱟᱦᱮᱸᱫ ᱨᱤᱛᱤ ᱨᱮᱣᱟᱡᱽ᱾ ᱞᱟᱹᱭᱫᱟᱞᱤᱧ ᱚᱱᱟ ᱟᱯᱮᱥᱮᱫ ᱚᱱᱟ ᱦᱩᱭᱩᱜ ᱠᱟᱱ ᱜᱮᱭᱟ ᱥᱮ ᱚᱱᱟ ᱠᱚᱫᱚ ᱫᱤᱱ ᱫᱤᱱᱛᱮ ᱢᱩᱪᱷᱟᱹᱣ ᱤᱫᱤ ᱤᱫᱤᱜ ᱠᱟᱱᱟ?
ᱵᱟᱝ ᱵᱟᱝ ᱜᱚᱝᱠᱮ ᱟᱞᱮ ᱥᱮᱫ ᱫᱚ ᱚᱱᱟ ᱠᱚᱫᱚ ᱚᱱᱟ ᱠᱚᱫᱚ ᱦᱩᱭ ᱵᱟᱲᱟᱜ ᱜᱮᱭᱟ ᱟᱫᱚ ᱠᱤᱪᱷᱩᱴᱟ ᱚᱱᱟ ᱫᱚ ᱵᱚᱭᱚᱥᱠᱚ ᱦᱚᱲ ᱜᱮᱠᱚ ᱵᱟᱲᱟᱭᱟ᱾ ᱟᱨ ᱱᱮᱛᱟᱨ ᱠᱩᱢ ᱵᱩᱡᱷᱟᱹᱣᱮᱜ ᱱᱮᱛᱟᱨ ᱠᱚ ᱠᱩᱲᱤ ᱠᱚᱲᱟ ᱢᱟᱢ ᱵᱩᱡᱷᱟᱹᱣᱮᱫ ᱠᱟᱱ‌ᱜᱮ ᱜᱚᱢᱠᱮ ᱟᱵᱚ ᱥᱮᱱᱟᱜ ᱟᱵᱚ ᱟᱵᱚᱣᱟᱜ ᱟᱵᱚᱣᱟᱜ ᱩᱭᱟᱹ ᱟᱵᱚᱣᱟᱜ ᱢᱟ ᱵᱟᱠᱚ ᱟᱯᱱᱟᱨ ᱠᱟᱱ᱾ ᱚᱱᱟ ᱠᱷᱟᱹᱛᱤᱨ ᱛᱮ ᱵᱟᱹᱭ-ᱵᱟᱹᱭ ᱰᱷᱤᱞᱟᱹᱣ ᱧᱚᱜᱚᱜ ᱠᱟᱱᱟ ᱦᱟᱸᱜ ᱟᱫᱚ ᱟᱞᱮ ᱟᱹᱛᱩ ᱨᱮᱫᱚ ᱡᱟᱜᱮ ᱟᱞᱮ ᱟᱹᱛᱩ ᱨᱮᱫᱚ ᱵᱟᱧᱪᱟᱣ ᱢᱮᱱᱟᱜᱼᱟ᱾ ᱡᱟᱫᱟ ᱛᱟᱹᱨ ᱨᱮ ᱫᱚ ᱵᱩᱲᱦᱤ ᱦᱚᱲ ᱠᱚ ᱢᱮᱱᱟᱜ ᱠᱚᱣᱟ ᱟᱞᱮ ᱫᱚ ᱟᱞᱮ ᱠᱚᱫᱚ ᱡᱟᱦᱟᱸᱭ ᱥᱮᱫᱟᱭ ᱦᱟᱯᱲᱟᱢ ᱠᱚᱣᱟᱜ ᱡᱮᱴᱟ ᱨᱤᱛᱤ ᱨᱮᱣᱟᱡᱽ ᱚᱱᱟ ᱠᱚᱫᱚ ᱵᱟᱝ ᱦᱤᱲᱤᱧ ᱜᱟᱱᱚᱜᱼᱟ᱾ ᱚᱱᱟ ᱵᱟᱝ ᱦᱤᱲᱤᱝ ᱜᱮ ᱴᱷᱤᱠᱼᱟ ᱥᱮ ᱚᱱᱟ ᱫᱚ ᱵᱟᱠᱷᱟᱡ ᱫᱚ ᱦᱟᱯᱮᱱ ᱫᱤᱱ ᱨᱮᱫᱚ ᱟᱵᱚᱣᱟᱜ ᱜᱮ ᱱᱚᱣᱟ ᱟᱫᱚᱜ ᱛᱟᱵᱚᱱᱟ᱾
ᱢᱮᱫᱴᱮᱱ ᱮᱠᱫᱚᱢ ᱥᱟᱹᱨᱤ ᱠᱟᱛᱷᱟ ᱵᱮᱱ ᱞᱟᱹᱭ ᱟᱠᱟᱫᱟ ᱜᱚᱝᱠᱮ ᱟᱵᱚ ᱵᱩᱡᱷᱟᱹᱣ ᱞᱟᱜᱟᱣ ᱵᱚᱱᱟ ᱡᱮ ᱟᱵᱚᱣᱟᱜ ᱞᱟᱭᱼᱞᱟᱠᱪᱟᱨ ᱨᱮᱜᱮ ᱟᱵᱚᱣᱟᱜ ᱩᱯᱨᱩᱢ ᱫᱚ ᱡᱮᱫᱤᱱ ᱟᱵᱚᱣᱟᱜ ᱞᱟᱭᱼᱞᱟᱠ ᱨᱮᱵᱚᱱ ᱟᱛᱟ ᱟᱹᱞᱤᱧ ᱞᱤᱧ ᱦᱚᱭᱛ ᱞᱤᱧ ᱢᱚᱱᱮᱭᱟ ᱩᱱᱟᱹᱜ ᱫᱚ ᱟᱵᱚᱣᱟᱜ ᱡᱟᱦᱟᱸ ᱟᱵᱚᱣᱟᱜ ᱡᱟᱦᱟᱸ ᱯᱚᱨᱤᱪᱚᱭ ᱥᱮ ᱟᱵᱚᱣᱟᱜ ᱡᱟᱦᱟᱸ ᱩᱯᱨᱩᱢ ᱱᱚᱣᱟ ᱦᱚᱸ ᱠᱤᱱᱛᱩ ᱟᱫᱚᱜ ᱞᱮᱠᱟᱞᱤᱧ ᱟᱹᱞᱤᱧᱞᱤᱧ ᱢᱚᱱᱮᱭᱫᱟ ᱜᱚᱝᱠᱮ᱾ ᱟ. ᱵᱤᱱ ᱪᱮᱫ ᱵᱮᱱ ᱞᱟᱹᱭᱟ
ᱦᱳᱭ ᱦᱳᱭ
ᱟᱫᱚᱞᱤᱧ ᱢᱮᱱᱮᱫᱟ ᱜᱚᱝᱠᱮ ᱱᱚᱝᱠᱟ ᱠᱟᱛᱮᱫ ᱛᱟᱞᱦᱮ ᱟᱯᱮ ᱫᱚᱯᱮ ᱡᱤᱣᱮᱫ ᱫᱚᱦᱚ ᱟᱠᱟᱫ ᱛᱟᱵᱚᱱ ᱜᱮᱭᱟ ᱟᱫᱚᱞᱤᱧ ᱢᱮᱱᱮᱫᱟ ᱯᱟᱥᱮ ᱥᱩᱨ ᱥᱩᱯᱩᱨ ᱨᱮ ᱟᱛᱳ ᱠᱚ ᱢᱮᱱᱟᱜᱼᱟ ᱚᱱᱟ ᱠᱚᱨᱮ ᱫᱚ ᱜᱚᱝᱠᱮ ᱛᱟᱦᱞᱮ
ᱚᱱᱟ ᱠᱚᱨᱮ ᱫᱚ ᱵᱟᱹᱞᱤᱧ ᱞᱟᱹᱭ ᱚᱱᱟ ᱠᱚᱨᱮ ᱥᱚᱨᱦᱟᱭ ᱠᱚᱨᱮ ᱦᱚᱸ ᱵᱟᱹᱞᱤᱧ ᱥᱮᱱ ᱵᱟᱲᱟᱣᱟᱠᱟᱱᱟ ᱟᱫᱚ ᱢᱚᱴᱟᱢᱩᱴᱤ ᱢᱚᱴᱟᱢᱩᱴᱤ ᱦᱩᱭ ᱵᱟᱲᱟᱜ ᱜᱮᱭᱟ ᱚᱱᱟ ᱠᱚᱨᱮ ᱦᱚᱸ ᱯᱟᱥᱮᱡ ᱪᱮᱫᱟᱜ ᱡᱮ ᱚᱱᱟ ᱨᱩ ᱴᱟᱢᱟᱠ ᱟᱸᱡᱚᱢ ᱛᱮᱜᱤᱧ ᱟᱹᱞᱤᱧ ᱫᱚᱞᱤᱧ ᱢᱮᱱ ᱫᱟᱲᱮᱭᱟᱜ ᱠᱟᱱᱟ
ᱟᱪᱪᱷᱟ ᱟᱪᱪᱷᱟ ᱟᱪᱪᱷᱟ ᱵᱟᱦ ᱜᱚᱝᱠᱮ ᱟᱹᱵᱤᱱ ᱚᱱᱟ ᱠᱚᱨᱮ ᱦᱚᱸ ᱵᱤᱱ ᱧᱮᱞ ᱟᱠᱟᱫᱟ ᱥᱮ ᱚᱱᱟ ᱠᱚᱨᱮ ᱦᱚᱸ ᱟᱹᱵᱤᱱ ᱵᱟᱲᱟᱭ ᱢᱮᱱᱟᱜ ᱛᱟᱵᱤᱱᱟ ᱛᱚ ᱥᱟᱹᱨᱤᱜᱮ ᱟᱹᱰᱤ ᱜᱚᱢ ᱵᱟ ᱨᱟᱹᱥᱠᱟᱹ ᱞᱤᱧ ᱵᱩᱡᱷᱟᱹᱣ ᱠᱮᱫᱟ ᱟᱫᱚ ᱜᱚᱝᱠᱮ ᱞᱤᱧ ᱢᱮᱱ ᱮᱸᱛ ᱟᱸ ᱛᱟᱞᱚᱦᱮ ᱱᱚᱝᱠᱟ ᱠᱟᱛᱮᱜ ᱜᱮ ᱛᱟᱞᱦᱮ ᱵᱟᱦᱟ ᱯᱚᱨᱚᱵᱽ ᱢᱟᱱᱮ ᱱᱚᱝᱠᱟ ᱠᱟᱛᱮᱫ ᱜᱮ ᱥᱟᱹᱨᱤ ᱥᱚᱨᱦᱟᱭ ᱯᱚᱨᱚᱵᱽ ᱫᱚ ᱛᱟᱦᱞᱮ ᱯᱮ ᱢᱟᱱᱟᱣᱮᱫ ᱛᱟᱵᱚᱱᱟ ᱥᱮ ᱜᱚᱝᱠᱮ᱾
ᱦᱳᱭ ᱦᱳᱭ ᱡᱟᱦᱟᱸ ᱫᱚᱵᱚᱱ ᱢᱮᱛᱟᱜ ᱠᱟᱱᱟ ᱦᱟᱹᱛᱤ ᱞᱮᱠᱟᱱ ᱥᱚᱨᱦᱟᱭ᱾
ᱮᱠᱫᱚᱢ ᱜᱚᱢᱠᱮ ᱮᱠᱫᱚᱢ ᱮᱠᱫᱚᱢ ᱟᱫᱚ ᱜᱚᱢᱠᱮ ᱟᱯᱮ ᱥᱮᱫ ᱚᱠᱟ ᱞᱮᱠᱟ ᱠᱚ ᱥᱮᱨᱮᱧᱟ ᱡᱩᱫᱤ ᱥᱮᱨᱮᱧ ᱨᱮᱱᱟᱜ ᱨᱟᱹᱲ ᱜᱮ ᱡᱩᱫᱤ ᱵᱤᱱ ᱞᱟᱹᱭ ᱫᱟᱲᱮᱭᱟᱜ ᱠᱮᱭᱟ ᱥᱮᱨᱮᱧ ᱠᱩ ᱵᱟᱲᱟᱭᱟᱵᱤᱱ
ᱜᱚᱢᱠᱮ ᱥᱮᱨᱮᱧ ᱠᱚᱫᱚ ᱩᱱᱟᱹᱜ ᱵᱟᱹᱞᱤᱧ ᱥᱮᱨᱮᱧ ᱠᱚᱫᱚ ᱵᱟᱹᱞᱤᱧ ᱥᱮᱬᱟ ᱟᱠᱟᱫᱼᱟ ᱜᱚᱢᱠᱮ ᱟᱹᱞᱤᱧ ᱫᱚᱞᱤᱧ ᱢᱮᱱᱼᱟ᱾ ᱥᱮᱨᱮᱧ ᱠᱚᱫᱚ ᱵᱟᱹᱧ ᱥᱮᱬᱟᱣᱟᱠᱟᱜᱼᱟ ᱛᱚ ᱵᱟᱠᱷᱟᱡ ᱫᱚᱞᱤᱧ ᱵᱟᱠᱷᱟᱡ ᱫᱚ ᱞᱤᱧ ᱤᱭᱟᱹ ᱠᱮᱭᱟ ᱨᱩ ᱠᱚᱫᱚ ᱞᱤᱧ ᱥᱮᱬᱟᱣᱟᱠᱟᱫ ᱜᱮᱭᱟ ᱨᱩ ᱠᱚᱫᱚ᱾
ᱟᱫᱚ ᱚᱠᱟ ᱴᱟᱭ ᱴᱟᱭᱤᱢ ᱠᱚ ᱨᱩᱭᱟ ᱡᱩᱫᱤ ᱦᱟᱸᱜ ᱚᱠᱟ ᱞᱮᱠᱟ ᱴᱟᱭᱤᱯ ᱡᱩᱫᱤ ᱨᱩᱭᱟ ᱢᱚᱪᱟ ᱛᱮᱜᱮ ᱡᱩᱫᱤ ᱵᱤᱱ ᱞᱟᱹᱭ ᱫᱟᱲᱮᱭᱟᱜ ᱠᱮᱭᱟ ᱟᱹᱰᱤ ᱱᱟᱯᱟᱭ ᱠᱚᱜᱼᱟ ᱢᱟᱱᱮ ᱚᱠᱟ ᱞᱮᱠᱟ ᱴᱟᱭᱤᱯ ᱡᱮᱢᱚᱱ ᱫᱟᱜ-ᱫᱟ ᱦᱮᱛᱟᱝ ᱦᱮᱛᱟᱝ ᱫᱟᱫᱟᱝ ᱦᱚᱸᱜ-ᱚᱝᱠᱟ, ᱦᱚᱸᱜ-ᱚᱱᱠᱟ ᱢᱤᱫᱴᱟᱝ ᱨᱩᱣᱟᱹᱜ ᱟᱥᱮ ᱢᱟᱱᱮ
ᱦᱳᱭ ᱦᱳᱭ ᱜᱚᱢᱠᱮ ᱦᱳᱭ ᱦᱳᱭ ᱚᱝᱠᱟᱜ ᱜᱮ ᱦᱳᱭ ᱫᱟᱝ ᱟᱛᱟᱝ ᱛᱟᱝ ᱛᱟᱝ ᱛᱟᱝ ᱰᱩᱯᱩᱴ ᱰᱩᱴᱩᱴ ᱴᱟᱢᱟᱠ ᱫᱚ ᱚᱝᱠᱟ ᱥᱟᱰᱮ ᱛᱟᱵᱚᱱᱟ
ᱟᱪᱪᱷᱟ ᱟᱪᱪᱷᱟ ᱟᱪᱪᱷᱟ ᱵᱟᱝ ᱟᱹᱰᱤ ᱟᱹᱰᱤ ᱢᱚᱡᱽ ᱟᱹᱰᱤ ᱢᱚᱡᱽ ᱦᱮᱸ ᱪᱮᱫ ᱟᱞᱮ ᱥᱮᱫ ᱫᱚ ᱜᱚᱝᱠᱮ ᱟᱱᱟ ᱟᱞᱮ ᱥᱮᱫ ᱫᱚ ᱵᱟᱦᱟ ᱢᱟᱱᱮ ᱟᱞᱮ ᱥᱮᱫ ᱫᱚ ᱥᱚᱨᱦᱟᱭ ᱯᱚᱨᱚᱵᱽ ᱫᱚ ᱜᱚᱢᱠᱮ ᱢᱟᱱᱮ ᱱᱚᱝᱠᱟ ᱠᱚ ᱥᱮᱨᱮᱧᱟ ᱦᱮᱸ ᱜᱚᱝᱠᱮ ᱚᱱᱟ ᱨᱟᱦᱟ ᱛᱮᱫᱚ ᱨᱟᱦᱟ ᱫᱚ ᱤᱧᱤᱧ ᱞᱟᱹᱭ ᱟ. ᱵᱤᱱ ᱠᱟᱱᱟ ᱮᱠᱴᱩ ᱠᱚ ᱡᱟᱦᱟᱸ ᱞᱮᱠᱟ ᱨᱟᱦᱟ ᱦᱩᱭᱩᱜᱼᱟ ᱦᱮᱸ ᱥᱮ ᱪᱮᱫ ᱜᱤᱫᱤ ᱜᱤᱫᱤ ᱜᱤᱫᱤ ᱨᱟᱹᱭᱞᱟᱹ ᱜᱤᱫᱤ ᱫᱤᱥᱚᱢ ᱜᱤᱫᱤᱢ ᱫᱟᱬᱟᱱᱟ ᱵᱟᱲᱮ ᱫᱟᱨᱮ ᱨᱮᱫᱚ ᱜᱤᱫᱤ ᱱᱟᱞᱚᱢ ᱟᱵᱚᱜ ᱟᱻ
ᱟᱪᱪᱷᱟ ᱟᱹᱰᱤ ᱱᱟᱯᱟᱭ ᱟᱹᱰᱤ ᱱᱟᱯᱟᱭ ᱥᱮᱨᱮᱧ ᱵᱤᱱ ᱞᱟᱹᱭ ᱠᱮᱫᱟ ᱜᱚᱝᱠᱮ ᱟ. ᱵᱤᱱᱟᱜ ᱨᱚᱲ ᱚᱱᱟ ᱟᱹᱰᱤ ᱱᱟᱯᱟᱭ ᱟᱹᱰᱤ ᱱᱟᱯᱟᱭ
ᱟᱫᱚ ᱜᱚᱢᱠᱮ ᱦᱳᱭ ᱟᱫᱚ ᱟᱞᱮ ᱥᱮᱱᱟᱜ ᱨᱟᱦᱟ ᱡᱟᱦᱟᱸ ᱫᱚ ᱱᱚᱜᱼᱚᱭ ᱱᱚᱝᱠᱟ ᱴᱟᱭᱤᱯ ᱢᱤᱫᱴᱮᱱ ᱨᱟᱦᱟᱜᱼᱟ ᱦᱮᱸ ᱟᱫᱚ ᱱᱚᱣᱟ ᱨᱮᱱᱟᱜ ᱨᱟᱦᱟ ᱦᱚᱸ ᱟᱹᱰᱤ ᱨᱚᱠᱚᱢ ᱟᱹᱰᱤ ᱨᱚᱠᱚᱢ ᱦᱩᱭᱩᱜᱼᱟ ᱦᱮᱸᱥᱮ ᱡᱮ ᱟᱫᱚ ᱜᱚᱢᱠᱮ ᱫᱤᱧ ᱟᱯᱮ ᱥᱮᱭᱟᱜ ᱟᱯᱮᱥᱮᱫ ᱡᱟᱦᱟᱸ ᱥᱚᱨᱦᱟᱭ ᱠᱚᱠᱚ ᱥᱮᱨᱮᱧᱟ ᱜᱚᱝᱠᱮ ᱚᱱᱟ ᱨᱟᱦᱟ ᱫᱚ ᱢᱤᱫᱴᱮᱱ ᱜᱮᱭᱟ ᱥᱮ ᱟᱨᱚ ᱚᱱᱠᱟ ᱵᱟᱨᱭᱟ ᱯᱮᱭᱟ ᱨᱟᱦᱟ ᱛᱮᱠᱚ
ᱟᱭᱢᱟ ᱨᱚᱠᱚᱢ ᱨᱟᱦᱟ ᱢᱮᱱᱟᱜᱼᱟ ᱟᱭᱢᱟ ᱨᱚᱠᱚᱢ ᱨᱟᱜᱽ ᱢᱮᱱᱟᱜᱼᱟ ᱟᱹᱞᱤᱧ ᱠᱟᱹᱴᱤᱡ ᱞᱤᱧ ᱫᱤᱥᱟᱹ ᱧᱚᱜ ᱮᱫᱟ ᱠᱟᱹᱴᱤᱡ ᱠᱟᱹᱴᱤᱡ ᱞᱤᱧ ᱞᱟᱹᱭ ᱟ. ᱵᱤᱱ ᱠᱟᱱᱟ ᱦᱟᱱᱮ ᱠᱟᱹᱴᱤᱡ ᱦᱟᱱᱮ ᱢᱤᱭᱨᱤ ᱧᱮᱞ ᱢᱮ ᱥᱟᱹᱨᱤ ᱥᱚᱨᱦᱟᱭ ᱥᱮᱴᱮᱨ ᱥᱮᱴᱮᱨ ᱮᱱ ᱚᱱᱠᱟ ᱚᱱᱠᱟ ᱜᱚᱝᱠᱮ
ᱟᱪᱪᱷᱟ ᱟᱪᱪᱷᱟ ᱟᱪᱪᱷᱟ ᱵᱟᱝ ᱟᱹᱰᱤ ᱢᱚᱸᱡᱽ ᱜᱚᱢᱠᱮ ᱛᱟᱦᱚᱞᱮ ᱟᱵᱚ ᱥᱮᱱᱟᱜ ᱦᱚᱭᱛᱳ ᱦᱳᱭᱛᱳ ᱮᱠᱴᱩ ᱵᱷᱮᱜᱟᱨ ᱜᱮᱭᱟ ᱦᱮᱸ ᱵᱟᱝ ᱦᱮᱸ ᱟᱹᱰᱤ ᱪᱚᱨᱚᱠ ᱟᱹᱰᱤ ᱢᱚᱸᱡᱽ ᱜᱚᱢᱠᱮ ᱥᱟᱹᱨᱤᱜᱮ ᱟᱪᱪᱷᱟ ᱜᱚᱝᱠᱮ ᱱᱚᱣᱟ ᱥᱟᱹᱨᱤ ᱱᱚᱣᱟ ᱡᱟᱦᱟᱸ ᱴᱟᱜ ᱵᱤᱱ ᱞᱟᱹᱭ ᱠᱮᱫᱟ ᱱᱚᱣᱟ ᱡᱩᱫᱤ ᱟᱨᱠᱟ. ᱡ ᱡᱩᱫᱤ ᱢᱟᱨᱟᱝᱚᱜ ᱛᱮᱵᱤᱱ ᱞᱟᱹᱭ ᱫᱟᱲᱮ ᱟᱹᱞᱤᱧ ᱠᱷᱟᱱ ᱱᱟᱯᱟᱭ ᱠᱚᱜᱼᱟ
ᱜᱚᱝᱠᱮ ᱢᱤᱫᱴᱟᱝ ᱵᱟ. ᱞᱤᱧ ᱫᱤᱥᱟᱹᱭᱮᱫᱟ ᱜᱚᱢᱠᱮ ᱦᱤᱲᱤᱧ ᱦᱤᱲᱤᱧ ᱜᱮᱞᱤᱧ ᱟ. ᱭᱠᱟᱹᱭ ᱮᱫᱟ ᱦᱟᱸᱜ ᱮᱱᱦᱚᱸᱞᱤᱧ ᱪᱮᱥᱴᱟᱭ ᱮᱫᱟ ᱟᱵᱮᱱ ᱟ. ᱞᱤᱧ ᱪᱮᱥᱴᱟᱭᱮᱫᱟ ᱜᱚᱝᱠᱮ ᱟᱵᱮᱱ ᱞᱟᱹᱭ ᱟᱵᱤᱱ ᱟᱸᱡᱚᱢ ᱪᱚ ᱞᱮᱠᱟ
ᱢᱟ ᱞᱟᱹᱭᱵᱮᱱ ᱢᱟ
ᱦᱟᱱᱮ ᱢᱨᱤ ᱧᱮᱞ ᱢᱮ ᱥᱟᱹᱨᱤ ᱥᱚᱦᱨᱟᱭ ᱥᱮ ᱴᱮᱨᱮᱱ ᱛᱤᱸᱜᱩ ᱟᱠᱟᱱ ᱛᱮᱦᱚᱭ ᱥᱟᱵᱤᱭᱟ ᱚ ᱢᱮᱨᱤ ᱨᱮᱻ ᱪᱟ. ᱨᱤ ᱥᱮᱴᱟᱨ ᱥᱚᱨᱦᱟᱭ ᱥᱮᱴᱮᱨᱮᱱᱻ
ᱟᱨ ᱜᱚᱢᱠᱮ ᱵᱟ. ᱧ ᱠᱟᱹᱴᱤᱡ ᱫᱤᱥᱟ. ᱭ ᱫᱟ ᱜᱚᱢᱠᱮᱞ ᱟᱴᱷᱟᱢ ᱥᱮᱨᱮᱧ ᱠᱚᱫᱚ ᱵᱷᱟᱜᱤ ᱵᱷᱟᱜᱤ ᱢᱮᱱᱟᱜ ᱠᱮ ᱟᱸᱡᱚᱢ ᱫᱚ ᱟᱸᱡᱚᱢ ᱵᱟᱲᱟ ᱦᱳᱭ ᱠᱟᱱᱟ ᱜᱚᱝᱠ ᱟᱫᱚ ᱵᱟᱝ ᱥᱤ ᱠᱟᱱᱟ ᱛᱚ ᱟᱫᱚ ᱪᱚᱨᱪᱟ ᱤᱱᱟᱹ ᱵᱟᱹᱱᱩᱜ ᱛᱮ ᱚᱱᱠᱟ ᱠᱟᱹᱴᱤᱡ
ᱟᱪᱪᱷᱟ ᱟᱪᱪᱷᱟ ᱟᱹᱞᱤᱧ ᱥᱮᱫ ᱫᱚ ᱱᱚᱝᱠᱟ ᱱᱚᱝᱠᱟ ᱚᱠᱟ ᱠᱚ ᱨᱟᱦᱟᱭᱟ ᱠᱟᱱ ᱡᱮᱢᱚᱱ ᱜᱤᱫᱤ ᱜᱤᱫᱤ ᱜᱤᱫᱤ ᱨᱟ. ᱭᱞᱟ. ᱜᱤᱫᱤ ᱫᱤᱥᱚᱢ ᱜᱤᱫᱤ ᱜᱤᱫᱤᱢ ᱫᱟᱬᱟᱱᱟ ᱦᱚᱨᱮ ᱦᱮᱸᱥᱟ ᱨᱮᱫᱚ ᱜᱤᱫᱤ ᱱᱟᱞᱚᱢ ᱟᱵᱚᱜᱼᱟ
ᱦᱮᱸ ᱟᱹᱰᱤ ᱪᱮᱨᱦᱨᱟ ᱜᱚᱝᱠᱮ ᱟᱹᱰᱤ ᱱᱟᱯᱟᱭ ᱟᱸᱡᱚᱢᱚᱜ ᱠᱟᱱᱟ ᱜᱚᱝᱠᱮ
ᱜᱚᱝᱠᱮ ᱪᱮᱫᱟᱜ ᱢᱟᱱᱟᱣᱮ ᱠᱟᱱᱟ ᱠᱤᱱ ᱪᱮᱫᱟᱜ ᱢᱟᱱᱟᱣᱮ ᱞᱤᱧ ᱞᱟᱹᱭᱟᱵᱤᱱ ᱜᱮ ᱚᱸᱰᱮ ᱜᱮ ᱦᱟᱞᱠᱟ ᱪᱮᱫᱟᱜ ᱠᱷᱟᱱᱮᱢ ᱢᱟᱱᱟᱭᱮ ᱠᱟᱱᱟ
ᱚ ᱟᱪᱪᱷᱟ ᱟᱪᱪᱷᱟ
ᱟᱫᱚᱭ ᱢᱮᱛᱟᱭ ᱠᱟᱱᱟ ᱜᱷᱚᱨᱮ ᱦᱮᱸᱥᱟᱜ ᱨᱮᱫᱚ ᱜᱤᱫᱤ ᱥᱤᱥᱤᱨ ᱡᱟᱹᱣᱤᱫ ᱢᱮᱱᱟᱭᱟ ᱜᱟᱰᱟ ᱯᱟᱨᱚᱢ ᱵᱟᱲᱮ ᱨᱮᱫᱚ ᱡᱩᱨᱤ ᱞᱟ ᱫᱤᱥᱚᱢ ᱜᱤᱫᱤᱢ ᱫᱟᱬᱟᱱᱟ ᱩ ᱦᱚᱨᱮ ᱦᱮᱸᱥᱟ ᱨᱮᱫᱚ ᱜᱤᱫᱤ ᱱᱟᱞᱚ ᱟᱵᱚᱜᱼᱟ ᱦᱚᱜ ᱚ ᱱᱚᱝᱠᱟᱱ ᱜᱚᱝᱠᱮ ᱢᱤᱫᱴᱟᱝ ᱟᱞᱮ ᱥᱟᱱᱟᱜ ᱥᱮᱨᱮᱧ ᱫᱚ ᱜᱚᱢᱠᱮ
ᱱᱟᱯᱟᱭ ᱜᱮ ᱟᱹᱰᱤ ᱱᱟᱯᱟᱭ ᱥᱮᱨᱮᱧ ᱜᱚᱢᱠᱮ ᱟᱞᱮ ᱥᱟᱫ ᱥᱮᱨᱮᱧ ᱤᱭᱟᱹ ᱫᱚ ᱜᱚᱝᱠᱮ ᱦᱟᱹᱛᱤ ᱞᱮᱠᱟᱱ ᱥᱚᱨᱦᱟᱭ ᱜᱚᱝᱠᱮ ᱥᱟᱵ ᱛᱮᱦᱚᱸ ᱵᱟᱢ ᱛᱤᱸᱜᱩ ᱟᱨᱦᱚᱸ ᱦᱤᱡᱩᱜ ᱵᱚᱪᱷᱚᱨ ᱥᱚᱦᱨᱟᱭ ᱥᱟᱹᱨᱤ ᱜᱚᱨᱚᱵᱽ ᱦᱤᱡᱩᱜ ᱢᱮᱥᱮ ᱞᱟᱫᱟ ᱟᱛᱮ ᱟᱛᱟᱝ ᱫᱟᱨᱟᱢ
ᱵᱟ ᱵᱟᱵᱟ ᱟᱹᱰᱤ ᱟᱹᱰᱤ ᱢᱚᱸᱡᱽ ᱜᱚᱝᱠᱮ ᱟᱹᱰᱤ ᱢᱚᱸᱡᱽ ᱦᱮᱸ᱾ ᱟᱫᱚ ᱦᱚᱸᱜᱼᱚ ᱚᱝᱠᱟ ᱱᱚᱜᱼᱚᱭ ᱱᱚᱠᱟ ᱴᱚᱴᱷᱟ ᱠᱤᱭᱟᱹ ᱦᱚᱸᱜᱠᱟ ᱥᱮ ᱥᱮᱨᱮᱧ ᱠᱚ ᱜᱟᱞᱚᱪ ᱞᱮᱠᱷᱟᱱ ᱥᱟᱹᱨᱤᱜᱮ ᱜᱚᱢᱠᱮ ᱢᱤᱫᱴᱮᱱ ᱟᱹᱰᱤ ᱨᱟᱹᱥᱠᱟᱹ ᱨᱚᱢᱚᱡᱽ ᱟᱴᱠᱟᱨᱚᱜᱼᱟ, ᱦᱮᱸ ᱥᱮ
ᱮ ᱦᱳᱭ ᱜᱚᱝᱠᱮ ᱦᱳᱭ
ᱟᱨ ᱟᱹᱞᱤᱧ ᱞᱤᱧ ᱢᱮᱱᱟ ᱦᱳᱭ ᱛᱚ ᱥᱮᱬᱟ ᱞᱟᱹᱠᱛᱤ ᱠᱟᱱ ᱛᱟᱵᱚᱱᱟ ᱟᱵᱚᱣᱟᱜ ᱡᱟᱦᱟᱸ ᱴᱚᱴᱷᱟ ᱠᱤᱭᱟᱹ ᱟᱯᱮ ᱥᱮᱱᱟᱜ ᱟᱞᱮ ᱟᱞᱮᱥᱮᱱᱟᱜ ᱯᱮ ᱛᱚᱵᱮ ᱛᱚ ᱢᱤᱫᱴᱮᱱ ᱟᱵᱚᱣᱟᱜ ᱡᱟᱦᱟᱸ ᱠᱟᱞᱪᱟᱨ ᱥᱮ ᱟᱵᱚᱣᱟᱜ ᱞᱟᱭ ᱞᱟᱠᱪᱟᱨ ᱡᱤᱣᱤᱫ ᱛᱟᱦᱮᱱᱟ ᱪᱮᱫᱵᱤᱱ ᱞᱤᱭᱟᱹ ᱜᱚᱢᱠᱮ ᱢᱟ
ᱦᱳᱭ ᱦᱳᱭ ᱜᱚᱝᱠᱮ ᱦᱳᱭ
ᱴᱷᱤᱠ ᱴᱷᱤᱠ ᱴᱷᱤᱠ ᱴᱷᱤᱠ ᱟᱫᱚ ᱜᱚᱝᱠᱮ ᱚᱱᱛᱮ ᱛᱟᱦᱞᱮ ᱛᱤᱱ ᱫᱤᱱ ᱵᱟᱛ ᱢᱩᱪᱟᱹᱫ ᱫᱤᱱ ᱦᱤᱞᱳᱜ ᱡᱟᱞᱮ ᱢᱟᱦᱟ ᱨᱮ ᱩᱱ ᱫᱚ ᱪᱮᱫ ᱪᱮᱫ ᱠᱚᱯᱮ ᱪᱤᱠᱟᱹᱭ ᱛᱟᱵᱚᱱᱟ ᱡᱟᱞᱮ ᱢᱟᱦᱟ ᱦᱤᱞᱳᱜ ᱫᱚ?
ᱦᱟᱞᱮ ᱢᱟᱦᱟ ᱦᱤᱞᱚᱜ ᱫᱚ ᱟᱭᱢᱟ ᱠᱤᱪᱷᱩ